ᱦᱮᱞᱳ ,
ᱦᱮᱞᱳ?
ᱦᱮᱸ, ᱡᱚᱦᱟᱨ
ᱡᱚᱦᱟᱨ,
ᱥᱟᱜᱩᱱ ᱥᱤᱜᱟᱹᱨ
ᱥᱟᱜᱟᱢ ᱥᱤᱸᱜᱟᱹᱲ,
ᱦᱮᱸ
ᱚ
ᱤ ᱪᱤᱠ ᱫᱟᱢ?
ᱪᱤᱠᱟᱹ ᱦᱚ ᱵᱟᱝ᱾
ᱫᱤᱭᱮ ᱛᱮᱤᱦᱤᱧ ᱫᱚ ᱫᱤᱱ ᱜᱩᱪᱩ ᱞᱮᱠᱟ ᱯᱟᱨᱚᱢᱮᱱᱟ?
ᱱᱟᱯᱟᱭ ᱜᱮ ᱟᱢᱟᱜ?
ᱤᱧᱟᱹᱜ ᱦᱚᱸ ᱱᱟᱯᱟᱭ ᱜᱮ ᱯᱟᱨᱚᱢᱮᱱᱟ᱾ ᱚ ᱛᱮᱤᱦᱤᱧ ᱫᱚ ᱥᱮᱛᱟᱜ ᱠᱷᱚᱱ ᱫᱚᱢᱮ ᱫᱟᱜ ᱡᱟᱹᱲᱤ ᱠᱮᱫ ᱛᱮ, ᱢᱚᱱᱟ ᱴᱷᱤᱠ ᱵᱟᱭ ᱵᱩᱡᱩᱜ ᱠᱟᱱᱟ᱾
ᱚ
ᱚᱱᱛᱮ ᱫᱚ ᱫᱟᱜᱠᱟᱜ ᱛᱟᱦᱮᱜ ᱟᱭᱥᱮ ᱵᱟᱝ?
ᱦᱩ ᱫᱟᱜ ᱠᱟᱜ ᱛᱟᱦᱮᱱᱟᱭ᱾
ᱦᱩᱸ ᱟᱪᱪᱷᱟ, ᱛᱟᱦᱚᱞᱮ ᱱᱚᱝᱠᱟ ᱨᱚᱲ ᱢᱚᱡᱽᱞᱟᱝ ᱨᱚᱲᱮᱫ ᱜᱮ, ᱛᱚ ᱢᱤᱫᱴᱮᱡ ᱥᱟᱛᱟᱞ ᱞᱟᱝᱠᱷ ᱵᱟᱪᱷᱟᱣ ᱞᱮᱠᱷᱟᱱ ᱫᱚ ᱵᱷᱟᱹᱜᱤ ᱠᱚᱜᱼᱟ ᱵᱟᱝ᱾
ᱦᱳᱭ,
ᱟᱫᱚ ᱥᱟᱛᱟᱢ ᱫᱚ ᱪᱮᱫ ᱞᱟᱝ ᱵᱟᱪᱷᱟᱣᱟ᱾ ᱟᱪᱪᱷᱟ ᱱᱤᱭᱟᱹ, ᱢᱟᱱᱮ ᱚᱞᱚᱜ ᱯᱟᱲᱦᱟᱣ ᱤᱫᱤᱠᱟ ᱠᱟᱛᱮᱜ ᱜᱮ ᱠᱟᱹᱴᱤᱡ ᱜᱟᱞᱢᱟᱨᱟᱣ ᱞᱮᱠᱷᱟᱱ ᱵᱷᱟᱹᱜᱤ ᱠᱚᱜᱼᱟ ᱦᱮᱸ ᱥᱮ ᱵᱟᱝ?
ᱮᱠᱫᱚᱢ᱾
ᱟᱪᱪᱷᱟ ᱛᱟᱦᱚᱞᱮ ᱮᱛᱚᱦᱚᱵᱮᱫ ᱛᱟᱞᱟᱝ ᱟᱹᱧ᱾
ᱦᱮᱸ,
ᱦᱚᱭ ᱛᱚᱞ ᱫᱚ, ᱱᱤᱭᱟᱹᱟᱹᱜᱮ ᱮᱠᱷᱚᱱ ᱫᱚ ᱚᱱᱮ ᱟ ᱟᱹᱛᱩ ᱟᱛᱳ ᱫᱤᱥᱚᱢ ᱠᱚᱨᱮ ᱜᱤᱫᱽᱨᱟᱹ ᱠᱚ ᱢᱚᱱᱮ ᱪᱮᱫ ᱞᱮᱠᱟ ᱠᱚ ᱯᱟᱲᱦᱟᱜ ᱠᱟᱱᱟ? ᱦᱮᱞᱳ?
ᱦᱮᱸ ᱱᱟᱯᱟᱭ ᱜᱮ
ᱦᱮᱸ ᱦ ᱫᱤᱭᱮ ᱞᱟᱦᱟᱛᱮ ᱦᱳᱭ ᱡᱟᱦᱟᱸᱞᱮᱠᱟ ᱢᱤᱫᱴᱮᱱ ᱯᱟᱲᱦᱟᱣ ᱨᱮᱱᱟᱜ ᱤᱭᱟᱹ ᱛᱟᱦᱮᱸ ᱠᱟᱱᱟ
ᱤ
ᱚ ᱚᱦᱮᱱᱟᱜ ᱢᱚᱨᱥ ᱠᱤ ᱮᱠᱷᱚᱱ ᱱᱮᱛᱟᱨ ᱢᱮᱱᱟᱜ ᱟᱠᱟᱟᱜᱼᱟ ᱡᱮᱢᱚᱱ ᱱᱮᱛᱟᱨ ᱫᱚ ᱟᱭᱢᱟ ᱟᱭᱢᱟ ᱡᱟᱭᱜᱟ ᱠᱚᱨᱮ ᱧᱮᱞ ᱧᱮᱞᱚᱜᱚᱜ ᱠᱟᱱᱟ ᱚᱱᱮ ᱡᱮ ᱜᱤᱫᱽᱨᱟᱹ ᱠᱚ ᱢᱟᱱᱮ ᱯᱟᱲᱦᱟᱜ ᱪᱮᱛᱟᱱ ᱛᱷᱚᱲᱟ ᱢᱚᱱᱮ ᱠᱚᱢ ᱠᱟᱱ ᱛᱟᱠ ᱞᱟᱦᱟᱛᱮ ᱦᱚᱭ ᱜᱤᱫᱽᱨᱟᱹ ᱡᱟᱦᱟ ᱞᱮᱠᱟ ᱠᱚ ᱪᱟᱞᱟᱜ ᱠᱟᱱ ᱛᱟᱦᱮᱱ ᱜᱮᱭᱟ ᱜᱚᱼᱵᱟᱵᱟ ᱪᱮᱛᱟᱱ ᱦᱚᱸ ᱢᱤᱫᱴᱮᱱ ᱢᱟᱱᱮ ᱵᱚᱛᱚᱨ ᱦᱚᱸ ᱛᱟᱦᱮᱸ ᱠᱟᱱᱟ ᱥᱮ ᱤᱥᱠᱩᱞ ᱪᱟᱞᱟᱣ ᱨᱮᱱᱟᱜ ᱢᱤᱫᱴᱮᱱ ᱨᱟᱹᱥᱠᱟᱹ ᱦᱚᱸ ᱛᱟᱦᱮᱪ ᱛᱟᱦᱮᱸ ᱠᱟᱱᱟ ᱡᱮ ᱪᱟᱞᱟᱜ ᱦᱩᱭᱩᱜᱼᱟ ᱮᱠᱷᱚᱱ ᱛᱚ ᱚᱱᱟ ᱠᱚᱫᱚ ᱵᱟᱝ ᱧᱮᱞᱚᱜᱚᱜ ᱠᱟᱱᱟ
ᱦ
ᱛᱚ ᱚᱱᱟ ᱡᱟᱦᱟᱸᱦᱟ ᱤᱥᱠᱩᱞ ᱵᱟᱝ ᱪᱟᱞᱟᱜ ᱨᱮᱭᱟᱜ ᱢᱤᱫᱴᱮᱱ ᱤᱭᱟᱹ ᱚᱱᱥ ᱪᱮᱫᱟᱜ ᱦᱩᱭᱩᱜ ᱠᱟᱱᱟ ᱪᱮᱫ ᱠᱷᱟᱹᱛᱤᱨ ᱛᱮ?
ᱢᱚᱵᱟᱭᱤᱞ ᱠᱷᱚᱱ
ᱦᱩ
ᱯᱷᱳᱱ
ᱦᱮᱸ ᱟᱫᱚ ᱠᱟᱹᱴᱤᱡ ᱚᱱᱟ ᱢᱚᱡᱽ ᱛᱮ ᱞᱟᱹᱭ ᱞᱮᱠᱷᱟᱱ ᱵᱷᱟᱹᱜᱤ ᱠᱚᱜᱼᱟ ᱱᱚᱝᱠᱟ ᱮ ᱥᱚᱴ ᱨᱮ ᱞᱟᱹᱭ ᱞᱮᱠᱷᱟᱱ ᱞᱟᱹᱭ ᱠᱟᱛᱮ ᱜᱤ ᱟᱨ ᱦᱩᱭᱩᱜᱼᱟ
ᱢᱚᱡ ᱛᱮ ᱢᱮᱱᱛᱮᱛᱚ ᱱᱤᱭᱟᱹ ᱜᱮ ᱡᱮ ᱢᱟᱱᱮ ᱥᱩᱫᱷᱩ ᱡᱮ ᱚᱸᱰᱮ ᱡᱟᱦᱟᱸ ᱥᱤᱥᱠᱩᱞ ᱦᱚᱸᱠᱚ ᱪᱟᱞᱟᱜ ᱠᱟᱱᱟ ᱩᱱᱠᱩᱣᱟᱜ ᱠᱷᱟᱹᱞᱤ ᱫᱳᱥ ᱢᱮᱱᱟᱜᱼᱟ ᱚᱱᱠᱟ ᱠᱟᱛᱷᱟ ᱫᱚ ᱵᱟᱝ ᱠᱟᱱᱟ ᱜᱚᱜᱚ ᱵᱟᱵᱟ ᱦᱚᱸ ᱠᱤᱪᱷᱩ ᱚᱸᱰᱮ ᱫᱟᱭᱤᱛᱛᱚ ᱛᱟᱦᱮᱱ ᱛᱟᱠᱚᱣᱟ ᱠᱟᱨᱚᱱ ᱢᱤᱫᱴᱮᱱ ᱱᱤᱡᱮᱨᱮᱱ ᱜᱤᱫ ᱜᱤᱫᱽᱨᱟᱹ ᱡᱩᱫᱤ ᱤᱥᱠᱩᱞ ᱵᱟᱭ ᱪᱟᱞᱟᱜᱼᱟ ᱛᱟᱦᱞᱮ ᱜᱚᱜᱚ ᱵᱟᱵᱟ ᱦᱚᱸ ᱚᱸᱰᱮ ᱜᱤᱫᱽᱨᱟᱹ ᱪᱮᱫᱟᱜ ᱵᱟᱝᱮ ᱪᱟᱞᱟᱜ ᱠᱟᱱᱟ ᱱᱤᱭᱟᱹ ᱠᱚ ᱠᱟᱛᱷᱟ ᱠᱩᱞᱤ ᱵᱩᱡ ᱫᱚᱨ ᱮᱵᱚᱝ ᱚᱠᱟ ᱡᱤᱱᱤᱥ ᱚᱥᱩᱵᱤᱫᱷᱟᱭ ᱵᱩᱡ ᱮᱫᱟ ᱯᱟᱲᱦᱟᱣ ᱤᱫᱤ ᱠᱟᱛᱮᱫ ᱚᱱᱟ ᱠᱚ ᱤᱫᱤ ᱠᱟᱛᱮᱫ ᱩᱱᱤ ᱜᱚᱲᱚ ᱥᱚᱦᱚᱫ ᱮᱢ ᱫᱚᱨᱠᱟᱨ ᱟᱨ ᱯᱷᱳᱱ ᱡᱤᱱᱤᱥ ᱡᱮᱦᱮᱛᱩ ᱱᱮᱛᱟᱨ ᱫᱚ ᱮ ᱤᱥ ᱠᱩᱞ ᱠᱚᱨᱮ ᱦᱚᱸ ᱜᱨᱩᱯ ᱠᱚᱨᱮ ᱠᱚ ᱯᱟᱲᱦᱟᱣ ᱢᱟᱱᱮ ᱠᱩᱞᱮ ᱠᱩᱞ ᱫᱟ ᱥᱮ ᱛᱚ ᱯᱷᱳᱱ ᱢᱟᱱᱮ ᱜᱮ ᱦᱳᱭᱛᱳ ᱜᱨᱩᱯ ᱨᱮᱡᱠᱚ ᱠᱩᱞ ᱮᱫᱟ ᱠᱚ ᱚᱱᱟ ᱦᱳᱭᱛᱳ ᱡᱟᱦᱟᱸ ᱛᱤᱱᱟᱹᱜ ᱵᱟᱝ ᱮ ᱦᱮᱸ ᱯᱟᱲᱦᱟᱣ ᱮᱫᱟᱭ ᱥᱮ ᱵᱟᱝ ᱮ ᱚᱞᱮᱫᱟᱭ ᱠᱷᱟᱛᱟᱨ ᱨᱮ ᱚᱱᱟ ᱠᱷᱚᱱᱟᱜ ᱦᱚᱭᱛᱳ ᱡᱟᱹᱥᱛᱤ ᱟᱡ ᱨᱤᱞᱥ ᱮ ᱧᱮᱞ ᱮᱫᱟᱭ᱾ ᱥᱚᱨᱚᱴ ᱵᱷᱤᱰᱭᱳ ᱧᱮᱞᱮᱫᱟᱭ ᱱᱚᱜᱚ ᱱᱚᱝᱠᱟ ᱛᱚ
ᱦᱩᱸ
ᱦᱩᱭ ᱫᱟᱲᱮᱭᱟᱜᱼᱟ ᱱᱤᱭᱟᱹ ᱠᱚ ᱯᱟᱲᱦᱟᱣ ᱵᱟᱝ ᱯᱮᱪᱷᱚᱱ ᱨᱮ ᱟᱹᱰᱤ ᱞᱟᱹᱴᱩ ᱢᱤᱫᱴᱮᱱ ᱠᱟᱨᱚᱱ ᱠᱟᱛᱮᱜ ᱱᱤᱭᱟᱹ ᱠᱚ ᱦᱩᱭ ᱫᱟᱲᱮᱭᱟ᱾
ᱦᱮ
ᱟᱢᱟᱜ ᱩᱭᱦᱟᱹᱨ ᱵᱷᱟᱵᱽᱱᱟ ᱫᱚ ᱪᱮᱫ ᱞᱮᱠᱟ?
ᱦᱮᱸ ᱱᱤᱭᱟᱹ ᱡᱮᱢᱚᱱ ᱯᱷᱳᱱᱮᱢ ᱞᱟᱹᱭ ᱠᱮᱫᱮᱜᱼᱟ ᱯᱷᱳᱱᱮᱢ ᱞᱟᱹᱭ ᱠᱮᱫ ᱠᱷᱟᱱ ᱚᱱᱟ ᱡᱤ ᱫᱚ ᱡᱚᱠᱷᱚᱱ ᱜᱤᱫᱽᱨᱟᱹᱜ ᱢᱟᱱᱮ ᱜᱤᱫᱽᱨᱟᱹ ᱡᱚᱠᱷᱚᱱ, ᱢᱟᱱᱮ ᱢᱟᱱᱮ ᱦᱩᱭ ᱱᱟ ᱦᱩᱭ ᱯᱚᱨᱮ, ᱠᱟᱹᱴᱤᱡ ᱡᱚᱠᱷᱚᱱ ᱱᱚᱝᱠᱟ ᱫᱩᱲᱩᱵ ᱠᱚᱭ ᱥᱮᱬᱟ ᱠᱮᱜᱼᱟ ᱦᱮᱸ ᱥᱮ? ᱛᱚ ᱜᱚ ᱵᱟᱵᱟ ᱦᱚᱸ ᱮᱢᱚᱱ ᱮᱢᱚᱱ ᱠᱚ ᱠᱩᱲᱤᱭᱟᱹᱣ ᱠᱟᱱᱟ ᱡᱮ ᱞᱟᱦᱟᱛᱮ ᱢᱤᱫ ᱛᱟᱦᱮᱸ ᱠᱟᱱᱟ? ᱡᱮ ᱜᱚᱲᱚᱢ ᱵᱟ ᱜᱚᱲᱚᱢ ᱟᱭᱩ ᱛᱟᱠᱚ᱾ ᱡᱩᱫᱤ ᱜᱤᱫᱽᱨᱟᱹᱭ ᱨᱟᱜ ᱮᱼᱟᱜ ᱥᱮ ᱵᱩᱞᱟᱹᱣ ᱮ ᱞᱟᱹᱜᱤᱫ ᱛᱮ᱾ ᱠᱩᱫᱩᱢ ᱠᱟᱹᱦᱱᱤ ᱠᱚ ᱞᱟᱹᱭᱮᱫ ᱛᱟᱦᱮᱱᱟ ᱚᱱᱟ ᱛᱮᱠᱚ ᱵᱩᱞᱟᱹᱭᱮᱫ ᱛᱟᱦᱮᱸᱱᱟ ᱟᱹᱰᱤ ᱥᱩᱱᱫᱚᱨ ᱜᱮ ᱟᱨ ᱱᱮᱛᱟᱨ ᱫᱚ ᱱᱚᱝᱠᱟ ᱦᱩᱭᱩᱜ ᱠᱟᱱᱟ? ᱡᱮ ᱜᱤᱫᱽᱨᱟᱹ ᱠᱟᱹᱴᱤᱡ ᱮ ᱨᱟᱜ ᱠᱮᱫ ᱠᱷᱟᱱ ᱫᱷᱚᱨᱮ ᱢᱳᱵᱟᱭᱤᱞᱮ ᱥᱟᱵ ᱟᱫᱮᱭᱟ ᱫᱚ ᱢᱤᱫ ᱠᱟᱹᱴᱤᱡ ᱠᱟᱹᱴᱤᱡ ᱠᱷᱚᱱ ᱩᱱᱤ ᱜᱤᱫᱽᱨᱟᱹ ᱫᱚ ᱢᱳᱵᱟᱭᱤᱞ ᱨᱮ ᱢᱤᱫᱴᱮᱱ ᱚᱵᱚᱥᱛᱚ ᱦᱩᱭᱩᱜ ᱠᱟᱱ ᱛᱟᱭᱟ᱾
ᱦᱩᱸ,
ᱡᱮ ᱡᱟᱦᱟᱱᱟᱜ ᱜᱮ, ᱨᱟᱜ ᱠᱮᱜᱼᱟᱭ ᱢᱚᱵᱟᱭᱤᱞ ᱡᱟᱦᱟᱱᱟᱜ ᱵᱟᱭᱱᱟᱭᱮᱜᱼᱟᱭ ᱢᱚᱵᱟᱭᱤᱞ᱾ ᱚᱱᱟ ᱦᱚᱸ ᱠᱟᱱᱟ᱾
ᱟᱢᱟᱜ ᱩᱭᱦᱟᱹᱨ ᱛᱮ᱾ ᱱᱤᱭᱟᱹ ᱡᱟᱦᱟᱸ ᱡᱮᱱᱟᱨᱮᱥᱮᱱ ᱢᱮᱱᱟᱜ ᱟᱠᱟᱜ ᱠᱚᱣᱟ ᱩᱱᱠᱩ ᱡᱟᱦᱟᱸᱭ ᱚᱞᱚᱜ ᱯᱟᱲᱦᱟᱣ ᱨᱮᱱᱟᱜ ᱡᱟᱦᱟᱸ ᱢᱤᱫ ᱴᱮᱱ ᱠᱚᱢᱛᱤ ᱧᱮᱞᱚᱜᱚᱜ ᱠᱟᱱᱟ ᱩᱱᱠᱩ ᱛᱟᱞᱟᱨᱮ ᱛᱚ, ᱫᱩᱥᱤ ᱞᱮᱠᱟ ᱛᱮᱫᱚ, ᱟᱵᱚᱣᱟᱜ ᱱᱤᱭᱟᱹ ᱯᱩᱨᱚᱴᱟ ᱜᱮᱢ ᱟ ᱡᱮᱱᱟᱨᱮᱥᱮᱱ ᱮᱢ ᱥᱟᱵᱟ ᱥᱮ ᱯᱷᱤᱨ ᱟᱭᱩ ᱵᱟᱵᱟ᱾ ᱥᱮ ᱢᱳᱵᱟᱭᱤᱞ ᱯᱷᱳᱱ᱾
ᱢᱟᱱᱮ ᱫᱳᱥ ᱫᱩᱥᱤ ᱞᱮᱠᱟ ᱫᱚ ᱫᱳᱥ ᱫᱩᱥᱤ ᱫᱚ ᱪᱮᱫ ᱜᱮ ᱵᱟᱹᱱᱩᱜ ᱠᱟᱜᱼᱟ᱾ ᱱᱤᱭᱟᱹ ᱫᱚ ᱢᱟᱱᱮ, ᱡᱚᱛᱚ ᱨᱮᱱᱟᱜ ᱜᱮ ᱢᱤᱫᱴᱮᱱ ᱵᱷᱟᱹᱜᱤ ᱫᱤᱠ ᱢᱮᱱᱟᱜ ᱠᱟᱜ ᱠᱷᱟᱱ ᱫᱚ ᱢᱤᱫᱴᱮᱱ ᱵᱟᱹᱲᱤᱡᱽ ᱫᱤᱠ ᱢᱮᱱᱟᱜ ᱠᱟᱜᱼᱟ᱾ ᱦᱮᱸ ᱥᱮ?
ᱦᱩᱸ,
ᱵᱷᱟᱜᱤ ᱫᱤᱠ ᱫᱚ, ᱢᱟᱱᱮ ᱟᱢ ᱚᱠᱟᱴᱟᱜ ᱮᱢ ᱦᱟᱛᱟᱣᱟ᱾ ᱟᱢ ᱴᱷᱮᱡ ᱠᱟᱱᱟ, ᱱᱤᱡᱮ ᱴᱷᱮᱡ ᱠᱟᱱᱟ, ᱟᱨ ᱱᱤᱭᱟᱹ ᱡᱮ ᱢᱤᱫᱴᱮᱱ ᱜᱚ ᱵᱟᱵᱟ ᱴᱷᱮᱱᱮᱢ ᱞᱟᱹᱭᱮᱫᱼᱟ᱾ ᱛᱚ ᱱᱤᱭᱟᱹ ᱫᱚ ᱱᱚᱝᱠᱟ ᱥᱟᱵᱽ ᱠᱟᱢ ᱜᱤᱫᱽᱨᱟᱹ ᱢᱳᱵᱟᱭᱤᱞᱮᱢ ᱦᱟᱛᱟᱣ ᱠᱟᱫᱮᱭᱟ ᱥᱮ ᱠᱚ ᱦᱟᱛᱟᱣ ᱠᱟᱫᱮᱭᱟ, ᱫᱤᱭᱮ ᱯᱚᱨᱮ ᱜᱟᱨᱡᱮᱱᱟᱜ ᱦᱚᱸ ᱱᱤᱭᱟᱹ ᱧᱮᱞ ᱫᱚᱨ ᱠᱟᱨ ᱡᱮ ᱜᱤᱫᱽᱨᱟᱹ ᱪᱮᱫ ᱮ ᱧᱮᱞ ᱫᱟ ᱵᱟᱭ ᱧᱮᱞ ᱫᱟ᱾ ᱵᱟᱠᱷᱟᱱ ᱫᱚ ᱜᱤᱫᱽᱨᱟᱹ ᱡᱩᱫᱤ ᱢᱳᱵᱟᱭᱤᱞ ᱮᱢ ᱠᱟᱛᱮᱫ ᱮᱢ ᱜᱤᱰᱤ ᱠᱟᱛᱮᱫ ᱜᱤ ᱠᱟᱹᱢᱤ ᱯᱩᱨᱟᱹᱣ ᱱᱟ ᱚᱝᱠᱟ ᱫᱚ ᱵᱟᱝ ᱠᱟᱱᱟ ᱩᱱᱤ ᱦᱚᱸ ᱢᱟᱱᱮ ᱢᱮᱫ ᱥᱟᱢᱟᱝ ᱨᱮ ᱫᱚᱦᱚᱭᱮ ᱦᱩᱭᱩᱜᱼᱟ ᱪᱤᱫ ᱠᱚ ᱪᱤᱠᱟᱹᱭᱮᱜᱼᱟ ᱵᱟᱭ ᱪᱤᱠᱟᱹᱭ ᱫᱟ ᱠᱟᱹᱢᱤ ᱨᱮᱱᱟᱜ ᱜᱮ ᱧᱮᱞ ᱫᱟ ᱥᱮ? ᱮᱴᱟᱜ ᱠᱤᱪᱷᱩᱭ ᱧᱮᱞᱫᱟ᱾ ᱠᱷᱟᱱ ᱫᱚ ᱜᱤᱫᱽᱨᱟᱹ ᱠᱚᱦᱚᱸ ᱢᱤᱫᱴᱮᱱ ᱤᱭᱟᱹ ᱨᱮᱠᱚ ᱛᱟᱦᱮᱱᱟ᱾ ᱵᱟᱠᱷᱟᱱ ᱫᱚ ᱱᱮᱛᱟᱨ ᱫᱚ ᱡᱟ ᱦᱩᱭᱩᱜ ᱠᱟᱱᱟ ᱡᱮ ᱜᱤᱫᱽᱨᱟᱹ ᱩᱸᱢ ᱢᱳᱵᱟᱭᱤᱞ ᱦᱟᱛᱟᱣ ᱠᱮᱜᱼᱟᱭ ᱢᱳᱵᱟᱭᱤᱞ ᱦᱟᱛᱟᱣ ᱠᱟᱛᱮᱜ ᱩᱱᱤ ᱮᱴᱟᱜ ᱥᱮᱱᱮ ᱫᱷᱩᱨᱟᱹᱣ ᱠᱟᱱᱟ᱾ ᱮᱴᱟᱜ ᱥᱮᱜ ᱢᱮᱱ ᱫᱚ ᱱᱚᱝᱠᱟ ᱚᱱᱮ ᱡᱮᱢ ᱞᱟᱹᱭ ᱠᱮᱫ ᱨᱤᱞ ᱵᱷᱤᱰᱭᱳ ᱧᱮᱞ ᱟᱨᱚ ᱱᱚᱝᱠᱟ ᱡᱮ ᱤᱭᱟᱹ ᱨᱚᱲ ᱞᱟᱸᱫᱟ᱾
ᱦᱩᱸ,
ᱦᱩᱸ,
ᱟᱫᱩᱸ ᱦᱮᱸ ᱚᱱᱟ ᱦᱚᱸ ᱟᱨ ᱦᱩᱭᱩᱜ ᱠᱟᱱᱟ ᱡᱮ ᱱᱮᱛᱟ ᱢᱟᱱᱮ ᱜᱤᱫᱽᱨᱟᱹ ᱦᱚᱸ ᱜᱚᱜᱚ ᱵᱟᱵᱟᱣᱟᱜ ᱠᱟᱛᱷᱟ ᱩᱱᱟᱹᱜ ᱱᱮᱛᱟᱨ ᱫᱚ ᱵᱟᱝ ᱠᱚ ᱟᱸᱡᱚᱢ ᱞᱟᱹᱜᱤᱫ ᱚᱜ ᱛᱟᱦᱮᱱᱟ᱾
ᱦᱳᱭ᱾
ᱦᱟᱱᱮ ᱞᱟᱦᱟ ᱛᱮ ᱡᱮᱢᱚᱱ ᱢᱤᱫᱴᱮᱱ ᱜᱚᱜᱚᱭ ᱨᱚᱲᱟᱭ ᱥᱮᱭ ᱟᱪᱩᱧ ᱠᱟᱱᱟᱭ ᱥᱮ ᱩᱱᱤ ᱫᱷᱚᱢᱠᱟᱣ ᱤᱧ ᱠᱟᱱᱟᱭ ᱚᱱᱟᱧ ᱟᱸᱡᱚᱢᱟ, ᱱᱮᱛᱟᱨ ᱫᱚ ᱠᱤᱱᱛᱩ ᱚᱱᱟ ᱡᱤᱱᱤᱥ ᱴᱟᱜ ᱫᱚ ᱵᱟᱹᱱᱩᱜᱼᱟ ᱡᱮ ᱢᱤᱫᱴᱮᱱ ᱵᱚᱛᱚᱨ ᱫᱚ ᱵᱟᱹᱱᱩᱜ ᱜᱮᱭᱟ ᱟᱨ ᱢᱚᱪᱟ ᱪᱮᱛᱟᱱ ᱢᱚᱪᱟᱭᱟ ᱠᱚ ᱡᱮ ᱵᱟᱹᱧ ᱪᱟᱞᱟᱜᱼᱟ ᱡᱟᱦᱟᱱᱟᱜ ᱜᱮ ᱮᱱᱛᱮᱫ ᱚᱱᱠᱟ ᱤᱥᱠᱩᱞ ᱠᱚ᱾ ᱠᱩᱞ ᱠᱟᱠᱚ ᱠᱷᱟᱡ ᱰᱟᱭᱨᱮᱠᱴ ᱢᱚᱡᱟ ᱪᱮᱛᱟᱱ ᱠᱚ ᱢᱚᱡᱟ ᱜᱚᱫᱟ ᱡᱮ ᱤᱧ ᱫᱚ ᱤᱥ ᱯᱩᱨᱟᱹ ᱵᱟᱧ ᱪᱟᱞᱟᱜᱼᱟ ᱛᱚ ᱱᱤᱭᱟᱹ ᱠᱚᱫᱚ ᱥᱚᱛᱤ ᱜᱮ ᱜᱚᱜᱚ ᱵᱟᱵᱟ ᱢᱟᱱᱮ ᱠᱚᱢ ᱜᱟᱭᱤᱰ ᱠᱷᱟᱹᱛᱤᱨ ᱛᱮ ᱦᱳᱭ ᱛᱚ ᱜᱤᱫᱽᱨᱟᱹᱣᱟᱜ ᱱᱚᱝᱠᱟ ᱯᱚᱨᱤᱥᱛᱤᱛᱤ ᱥᱮ ᱪᱤᱫ?
ᱦᱮᱸ ᱠᱚᱢ ᱜᱟᱭᱤᱰ ᱦᱮᱸᱠᱟ ᱜᱚ ᱵᱟᱵᱟ ᱦᱚᱸ ᱠᱤᱪᱷᱩ ᱢᱮᱱᱟᱜ ᱟᱠᱟᱜ-ᱟ ᱥᱟᱶᱛᱮ ᱮᱸᱻᱱᱤᱭᱟᱹ ᱯᱚᱨᱤᱵᱮᱥ, ᱯᱚᱨᱤᱵᱮᱥ ᱡᱟᱦᱟ ᱞᱮᱠᱟ ᱛᱟᱸᱦᱮᱱᱟ ᱚᱱᱠᱟᱜᱮ ᱡᱮᱢᱚᱱ ᱡᱩᱫᱤ ᱟᱹᱛᱩ ᱠᱚᱨᱮ ᱟᱨ ᱦᱚᱸ ᱛᱚ ᱜᱤᱫᱽᱨᱟᱹ ᱢᱮᱱᱟᱜ ᱠᱟᱜ ᱠᱚᱣᱟ ᱥᱮ
ᱦᱩᱸ᱾
ᱦᱮᱞᱳ ᱦᱩᱸ᱾ ᱫᱤᱭᱮ ᱩᱱᱠᱩ ᱠᱚ ᱪᱮᱫ ᱠᱚ ᱪᱤᱠᱟᱹᱭᱟ ᱩᱱᱠᱩ ᱧᱮᱞ ᱛᱮᱦᱚᱸ ᱜᱤᱫᱽᱨᱟᱹ ᱠᱚ ᱥᱮᱲᱟᱭ-ᱟ᱾ ᱟᱨᱚ ᱮ ᱱᱮᱛᱟᱨ ᱫᱚ ᱱᱚᱝᱠᱟ ᱧᱮᱞᱚ ᱜᱚᱜ ᱠᱟᱱᱟ ᱡᱮ ᱞᱟᱦᱟ ᱛᱮ ᱡᱮᱢᱚᱱ ᱢᱤᱫ ᱥᱚᱢᱚᱭ ᱛᱟᱦᱮᱸ ᱠᱟᱱᱟ ᱟᱛᱩ ᱨᱮᱱ ᱡᱟᱦᱟᱭ ᱞᱟᱹᱴᱩ ᱢᱤᱫ ᱦᱚᱲ ᱡᱟᱦᱟᱭ ᱡᱟᱦᱟᱭ ᱜᱮ ᱢᱤᱫᱴᱮᱱ ᱞᱟᱹᱴᱩ ᱢᱤᱫ ᱦᱚᱲ ᱦᱮᱱᱟᱭᱟ ᱠᱟᱫᱮᱭᱟ ᱛᱚ ᱩᱱᱤ ᱧᱮᱞᱛᱮ ᱜᱤᱫᱽᱨᱟᱹ ᱠᱚ ᱵᱚᱛᱚᱨᱚᱜ ᱠᱟᱱ ᱛᱟᱦᱮᱱᱟ ᱵᱟᱝ ᱢᱟ ᱱᱩᱭ ᱦᱮᱱᱟᱭ ᱠᱟᱹᱫᱤᱭᱟ ᱥᱮ ᱦᱟᱱᱤ ᱦᱮᱱᱟᱭ ᱠᱟᱫᱤᱭᱟ
ᱛᱚᱵᱮ ᱠᱷᱟᱱ ᱫᱚ ᱱᱤᱭᱟᱹ ᱠᱚ ᱨᱚᱲ ᱥᱮ ᱱᱤᱭᱟᱹ ᱠᱚ ᱢᱮᱱ ᱥᱮ ᱱᱤᱭᱟᱹ ᱠᱚ ᱠᱟᱹᱢᱤ ᱫᱚ ᱵᱟᱭ ᱜᱟᱱᱚᱜ-ᱟ᱾ ᱢᱤᱫᱴᱮᱱ ᱵᱚᱛᱚᱨ ᱛᱟᱦᱮᱸ ᱠᱟᱱᱟ᱾ ᱟᱨ ᱱᱮᱛᱟᱨ ᱫᱚ ᱱᱚᱝᱠᱟ ᱦᱩᱭ ᱠᱟᱱᱟ ᱡᱮ
ᱡᱟᱦᱟᱭ ᱜᱤᱫᱽᱨᱟᱹ ᱜᱮ ᱢᱟᱱᱮ ᱠᱳᱱᱚ ᱢᱟᱱᱮ ᱜᱚ ᱵᱟ ᱢᱟᱪᱚ ᱜᱚ ᱵᱟᱵᱟ ᱴᱷᱮᱱ ᱦᱚᱭ ᱛᱚ ᱠᱟᱹᱴᱤᱡ ᱵᱚᱛᱚᱨ ᱛᱟᱦ ᱵᱟᱠᱷᱟᱱ ᱫᱚ ᱜᱚᱜᱚ ᱵᱟᱵᱟ ᱴᱷᱮᱱ ᱦᱚᱸ ᱵᱚᱛᱚᱨ ᱵᱟᱝᱱᱟ ᱵᱟᱠᱷᱟᱱ ᱫᱚ ᱜᱚ ᱵᱟᱵᱟ ᱴᱷᱮᱡ ᱵᱚᱛᱚᱨ ᱵᱟᱝ ᱛᱟᱦᱮᱱ ᱠᱟᱱᱟ᱾ ᱟᱨ ᱱᱚᱝᱠᱟᱱ ᱮᱢᱱᱤ ᱦᱚᱲ ᱢᱟ ᱟᱛᱩ ᱨᱮᱱ ᱡᱟᱦᱟᱭ ᱞᱟᱹᱴᱩ ᱦᱚᱲ ᱦᱮᱱᱟᱭ ᱠᱟᱫᱮ ᱩᱱᱤ ᱦᱚᱸ ᱵᱟᱠᱚ ᱵᱚᱛᱚᱨᱟᱭ ᱠᱟᱱᱟ᱾ ᱟᱨ ᱡᱩᱫᱤ ᱜᱤᱫᱽᱨᱟᱹ ᱠᱚᱦᱚᱸ ᱡᱩᱫᱤ ᱚᱱᱠᱟᱱ ᱮᱴᱟᱜ ᱟᱛᱳ ᱨᱮᱱ ᱡᱟᱦᱟᱭ ᱜᱮ ᱢᱤᱫᱴᱟᱱ ᱞᱟᱹᱴᱩ ᱦᱚᱲ ᱦᱮᱱᱟᱭ ᱠᱮᱫᱟ᱾ ᱩᱱᱟᱹ ᱦᱚᱲ ᱥᱟᱢᱟᱝ ᱨᱮ ᱡᱟᱦᱟᱱᱟᱜ ᱢᱤᱫᱴᱮᱱ ᱵᱟᱹᱲᱤᱡ ᱮ ᱠᱟᱹᱢᱤ ᱠᱮᱫᱟ ᱥᱮ ᱵᱟᱹᱲᱤᱡ ᱮ ᱠᱚᱨᱟᱣ ᱠᱮᱫᱟ᱾ ᱛᱚ ᱩᱱᱤ ᱞᱟᱹᱴᱩ ᱦᱚᱲ ᱜᱤᱫᱽᱨᱟᱹ ᱢᱮᱱ ᱡᱩᱫᱤᱭ ᱪᱟᱞᱟᱜ-ᱟ ᱥᱮ
ᱛᱚ ᱩᱱᱤ ᱜᱤᱫᱽᱨᱟᱹ ᱨᱮᱱ ᱜᱚ ᱵᱟᱵᱟ ᱩᱱᱤ ᱞᱟᱹᱴᱩ ᱦᱚᱲ ᱠᱚ ᱮᱜᱨᱮᱭᱟ ᱢᱮᱱᱛᱮ ᱟᱢ ᱡᱮ ᱤᱧ ᱨᱮᱱ ᱜᱤᱫᱽᱟᱹᱢ ᱮᱜᱮᱨᱮ ᱠᱟᱱᱟ ᱥᱮᱢ ᱫᱟᱞᱮ ᱠᱟᱱᱟ ᱥᱮᱢ ᱤᱭᱟᱹ ᱡᱟᱦᱟᱱᱟᱜ ᱮᱢ ᱢᱮᱛᱟᱭ ᱠᱟᱱᱟ ᱟᱢ ᱪᱮᱫ ᱠᱷᱟᱹᱛᱤᱨ ᱛᱮᱢ ᱢᱮᱛᱟᱭ ᱠᱟᱱᱟ ᱟᱢ ᱠᱤ ᱡᱚᱢᱮᱢ ᱮᱢᱟᱭ ᱠᱟᱱᱟ? ᱚᱱᱮ ᱚᱱᱠᱟ ᱦᱩᱭᱩᱜ ᱠᱟᱱᱟ ᱦᱳᱭ ᱛᱚ ᱞᱟᱦᱟ ᱛᱮᱫᱚ ᱱᱚᱝᱠᱟ ᱛᱟᱦᱮᱸ ᱠᱟᱱᱟ ᱡᱮ ᱢᱟᱱᱮ ᱟᱛᱩ ᱨᱮᱱ ᱡᱟᱦᱟᱸ ᱛᱤᱱᱟᱹᱜ ᱞᱟᱹᱴᱩ ᱦᱚᱲ ᱠᱚ ᱛᱟᱦᱮᱸ ᱠᱟᱱᱟ᱾ ᱠᱟᱹᱴᱤᱡ ᱜᱤᱫᱽᱨᱟᱹ ᱫᱚ ᱡᱩᱫᱤ ᱵᱷᱩᱞᱮ ᱠᱟᱹᱢᱤ ᱠᱮᱫᱟ ᱥᱮ ᱵᱷᱩᱞᱮ ᱠᱚᱨᱟᱣ ᱠᱮᱫᱟ ᱥᱚᱸᱜᱮ ᱥᱚᱝ ᱛᱚ ᱚᱸᱰᱮ ᱜᱮ ᱞᱩᱛᱩᱨᱮ ᱯᱮᱴᱮᱨ ᱨᱮᱭᱟ ᱡᱮ ᱱᱤᱭᱟᱹ ᱫᱚ ᱵᱟᱹᱲᱤᱡ ᱠᱟᱱᱟ᱾ ᱛᱚᱠᱷᱚᱱ ᱫᱚ ᱜᱚ ᱵᱟᱵᱟ ᱵᱟᱠᱚ ᱢᱮᱱᱮᱫ ᱛᱟᱦᱮᱫᱟ ᱜᱚ ᱵᱟᱵᱟ ᱱᱤᱭᱟᱹ ᱠᱚ ᱢᱮᱱ ᱛᱟᱦᱮᱱᱟ ᱵᱟ ᱜᱤᱫᱽᱨᱟᱹ ᱵᱟᱹᱲᱤᱡ ᱮ ᱠᱟᱹᱢᱤ ᱟᱠᱟᱫ ᱛᱤᱧᱟᱹ ᱛᱚ ᱚᱱᱟ ᱨᱮᱱᱟᱜ ᱯᱷᱚᱞᱮᱧ ᱧᱟᱢ ᱟᱠᱟᱫᱟ ᱾
ᱦᱩᱸ᱾
ᱱᱮᱛᱟᱨ ᱫᱚ ᱚᱱᱟ ᱛᱚ ᱵᱟᱹᱱᱩᱜ ᱟᱠᱟᱫᱟ, ᱢᱟᱱᱮ ᱡᱟᱸᱦᱟᱸᱭ ᱡᱩᱫᱤ ᱢᱮᱱ ᱨᱩᱣᱟᱹᱲᱟᱭ ᱛᱚ ᱩᱱᱤ ᱜᱮ ᱠᱷᱟᱨᱟᱯᱮ ᱦᱩᱭᱩᱜᱼᱟ ᱾
ᱵᱷᱟᱜᱤ ᱨᱮᱱᱟᱜ ᱫᱚ ᱠᱳᱱᱳ ᱤᱭᱟᱹ ᱵᱟᱹᱱᱩᱜ᱾ ᱵᱷᱟᱜᱤ ᱞᱟᱹᱜᱤᱫ ᱥᱮᱱᱮᱢ ᱵᱷᱟᱜᱤ ᱡᱩᱫᱤ ᱵᱷᱟᱹᱜᱤ ᱠᱟᱛᱷᱟ ᱢᱮᱱᱮᱢ ᱪᱟᱞᱟᱣᱮᱱᱟ ᱚᱸᱰᱮ ᱫᱚ ᱚᱱᱟ ᱵᱷᱟᱜᱤ ᱡᱤᱱᱤᱥᱴᱟᱜ ᱫᱚ ᱵᱟᱠᱚ ᱧᱮᱞᱟ ᱚᱸᱰᱮ ᱫᱚ ᱦᱚᱲᱜᱮᱢ ᱵᱟᱹᱲᱤᱡ ᱮᱱᱟ ᱟᱢ, ᱠᱟᱨᱚᱱ ᱟᱢᱮᱢ ᱞᱟᱹᱭᱟ ᱪᱮᱫᱟᱜ ᱾
ᱦᱮᱸ ᱥᱮ ᱠᱟᱱ ᱜᱮᱭᱟ ᱾
ᱦᱮ ᱟᱯᱮ ᱚᱱᱛᱮ ᱫᱚ ᱦᱳᱭ ᱦᱳᱭ ᱞᱟᱹᱭᱢ ᱞᱟᱹᱭᱢᱮ ᱾
ᱢᱟᱱᱮ ᱟᱯᱮᱥᱮᱱ ᱨᱮᱱᱟᱜ ᱯᱚᱨᱤᱥᱛᱷᱤᱛᱤ ᱦᱚᱸ ᱥᱮᱢ ᱚᱱᱠᱟ ᱜᱮᱭᱟ ᱚᱞᱚᱜ ᱯᱟᱲᱦᱟ ᱤᱫᱤ
ᱦᱮᱸ ᱟᱞᱮ ᱥᱮᱱ ᱫᱚ ᱮᱠᱴᱩᱠᱩ ᱟᱨᱚ ᱡᱩᱫᱟᱹ ᱧᱚᱜ ᱜᱮᱭᱟ, ᱡᱩᱫᱟᱹ ᱵᱚᱞᱛᱮ ᱟᱞᱮ ᱥᱮᱱ ᱫᱚ ᱱᱮᱛᱟᱨ ᱱᱚᱜᱼ ᱱᱚᱝᱠᱟ ᱧᱮᱞᱚᱜ ᱠᱟᱱ ᱧᱮᱞᱚᱜᱚᱜ ᱠᱟᱱᱟ ᱡᱮ ᱮ ᱜᱤᱫᱽᱨᱟᱹ ᱠᱚ ᱯᱟᱲᱦᱟᱣ ᱤᱫᱤ ᱠᱟᱛᱮᱫ ᱚᱱᱟ ᱡᱟᱸᱦᱟᱸ ᱢᱤᱫᱴᱮᱱ ᱴᱟᱱ ᱚᱱᱟ ᱫᱚ ᱟᱭᱢᱟᱜ ᱜᱮ ᱠᱚᱢ ᱟᱠᱟᱱᱟ ᱛᱟᱠᱚᱣᱟ ᱢᱟᱱᱮ ᱮᱴᱟᱜ ᱥᱮᱫ ᱢᱚᱱᱮ ᱥᱮᱱᱚᱜ ᱠᱟᱱ ᱛᱟᱠᱚᱣᱟ ᱮᱴᱟᱜ ᱥᱮᱫ ᱤᱭᱟᱹ ᱢᱚᱱᱮ ᱥᱮᱱ ᱟᱠᱟᱱ ᱛᱟᱠᱚᱣᱟ ᱡᱮᱢᱚᱱ ᱨᱤᱞ ᱵᱷᱤᱰᱭᱳ ᱠᱚ ᱧᱮᱞ ᱫᱟ ᱛᱚ ᱚᱱᱟ ᱪᱮᱛᱟᱱ ᱡᱮ ᱟᱨᱚ ᱯᱷᱳᱴᱳ ᱠᱚ ᱟᱲᱟᱜ ᱮᱫᱟ ᱯᱷᱳᱴᱳ ᱴᱳᱜ ᱠᱟᱱᱟ ᱠᱚ ᱯᱷᱳᱴᱳ ᱚᱱᱟ ᱠᱚ ᱪᱮᱛᱟᱱ ᱚᱠᱚᱭ ᱛᱤᱱᱟᱹᱜ ᱜᱟᱱᱮ ᱞᱟᱹᱭᱤᱠ ᱟᱜ ᱠᱟᱱᱟ ᱚᱠᱚᱭ ᱛᱱᱟᱹ ᱜᱟᱱ ᱵᱷᱤᱭᱩᱥ ᱮ ᱧᱟᱢᱮᱫᱼᱟ, ᱱᱚᱜᱚᱭ ᱚᱱᱟ ᱠᱚ ᱧᱮᱞᱮᱜᱼᱟ ᱟᱨ ᱜᱚ-ᱵᱟᱵᱟ ᱦᱚᱸ ᱢᱮᱛᱟ ᱠᱩ ᱠᱟᱱᱟ ᱜᱚ-ᱵᱟᱵᱟ ᱦᱚᱸ ᱢᱟᱱᱮ ᱜᱚᱼᱵᱟ ᱦᱚᱸ ᱜᱚ-ᱵᱟ ᱜᱚᱼᱵᱟᱵᱟ ᱞᱮᱠᱟ ᱠᱳᱱᱳ ᱫᱟᱭᱤᱛᱛᱚ ᱵᱚᱞᱮ ᱡᱤᱱᱤᱥ ᱵᱟᱹᱱᱩᱜ ᱟᱠᱟᱫᱟ ᱡᱮ ᱜᱤᱫᱽᱨᱟᱹ ᱵᱩᱡᱷᱤ ᱮ ᱠᱟᱱᱟᱭ ᱧᱮᱞᱮ ᱠᱟᱱᱟᱭ ᱡᱮ ᱮᱴᱟᱜ ᱨᱟᱥᱛᱟ ᱢᱤᱫᱴᱮᱱᱮ ᱥᱟᱵ ᱮᱫᱟ ᱛᱚᱵᱮ ᱠᱷᱟᱱ ᱫᱚ ᱱᱤᱛᱚᱜ ᱨᱮᱜᱮ ᱩᱱᱤ ᱮ ᱚᱸᱰᱮ ᱡᱩᱫᱤᱧ ᱟᱴᱠᱟᱣᱮᱭᱟ ᱛᱚᱵᱮ ᱠᱷᱟᱱ ᱫᱚ ᱵᱷᱟᱹᱜᱤ ᱢᱤᱫ ᱡᱟᱭᱜᱟ ᱨᱮ ᱪᱟᱞᱟᱜ ᱟᱥᱮ ᱚᱱᱟ ᱦᱩᱭ ᱮᱱᱟ ᱾ ᱟᱸᱡᱚᱢ ᱢᱮ ᱱᱤᱛᱳᱜ ᱫᱚ ᱦᱳᱭ ᱟᱭᱢᱟ ᱜᱮᱞᱟᱝ ᱨᱚᱲ ᱠᱮᱜᱼᱟ ᱛᱚ ᱱᱤᱭᱟᱹ ᱜᱮ ᱦᱟᱸᱜ ᱯᱚᱨᱮ ᱛᱮᱞᱟᱝ ᱮ ᱮᱛᱚᱦᱚᱵᱟ ᱾
ᱴᱷᱤᱠ ᱜᱮᱭᱟ ᱾
ᱦᱩᱸ
ᱦᱮᱸ